ᱡᱚᱦᱟᱨ ᱜᱮ ᱜᱚᱝᱠᱮ ᱾
ᱡᱚᱦᱟᱨ ᱜᱮ ᱡᱚᱦᱟᱨ ᱜᱮ ᱜᱚᱝᱠᱮ, ᱛᱚ ᱜᱚᱝᱠᱮ ᱟᱹᱞᱤᱧᱟᱜ ᱨᱚᱲ ᱢᱚᱸᱡᱽ ᱛᱮᱵᱮᱱ ᱟᱸᱡᱚᱢ ᱧᱟᱢ ᱫᱟ᱾
ᱛᱚ ᱜᱚᱢᱠᱮ ᱟᱹᱵᱤᱱᱟᱜ ᱜᱮ ᱠᱟᱹᱴᱤᱡ ᱠᱷᱟᱨᱟᱜ ᱠᱷᱚᱨᱚᱜ ᱟᱸᱡᱚᱢᱚᱜ ᱠᱟᱱᱟ ᱾
ᱟᱡᱚᱢᱚᱜ ᱠᱟᱱᱟ ᱜᱚᱢᱠᱮ?
ᱦᱮᱸ ᱟᱸᱡᱚᱢᱚᱜ ᱠᱟᱱᱟ ᱟᱹᱰᱤ ᱱᱟᱯᱟᱭ ᱜᱮ ᱜᱚᱝᱠᱮ ᱾
ᱟᱪᱪᱷᱟ ᱟᱪᱪᱷᱟ, ᱜᱚᱝᱠᱮ ᱛᱟᱦᱞᱮ ᱟ ᱱᱤᱛ ᱫᱚ ᱜᱚᱝᱠᱮ ᱚᱠᱟ ᱞᱮᱠᱟ ᱱᱟᱯᱟᱭ ᱜᱮᱭᱟ ᱵᱤᱱ ᱛᱚ?
ᱦᱮᱸ ᱜᱚᱝᱠᱮ ᱟᱹᱰᱤ ᱱᱟᱯᱟᱭ ᱜᱮ ᱢᱮᱱᱟᱜ ᱞᱤᱧᱟ ᱱᱚᱜᱼᱚᱭ ᱪᱟᱸᱫᱚ ᱵᱚᱸᱜᱟ ᱟᱥᱤᱨᱵᱟᱫᱽ ᱛᱮ ᱡᱚᱛᱚ ᱦᱚᱲ ᱜᱮ ᱞᱟᱹᱭ ᱞᱮᱠᱷᱟᱱ ᱟᱭᱚ ᱵᱟᱵᱟ ᱛᱚᱠᱚ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ ᱾
ᱟᱪᱪᱷᱟ ᱟᱪᱪᱷᱟ ᱟᱪᱪᱷᱟ ᱵᱟ ᱟᱞᱮ ᱦᱚᱸ ᱜᱚᱝᱠᱮ ᱱᱤᱭᱟᱹ ᱱᱤᱛ ᱵᱮᱲᱟ ᱫᱚ ᱱᱚᱜᱚᱭ ᱥᱟᱱᱟᱢ ᱠᱚᱣᱟᱜ ᱜᱮ ᱟᱯᱮ ᱠᱚᱣᱟᱜ ᱫᱟᱭᱟ ᱫᱩᱞᱟᱹᱲ ᱛᱮ ᱥᱟᱱᱟᱢ ᱦᱚᱲ ᱜᱮ ᱜᱚ ᱵᱟᱵᱟ ᱛᱮᱠᱚ ᱠᱚ ᱥᱟᱶᱛᱮ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟ ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ ᱾
ᱟ ᱛᱟᱦᱚᱞᱮ ᱨᱚᱦᱚᱭ ᱠᱚ ᱛᱤᱱ ᱡᱷᱟᱹᱞ ᱠᱮᱫᱟ
ᱜᱚᱝᱠᱮ ᱟᱯᱟᱛᱚ ᱮᱨ ᱢᱟ ᱮᱨ ᱦᱩᱭ ᱟᱠᱟᱱ ᱜᱮ ᱦᱟᱨᱟ ᱵᱟᱲᱟᱣ ᱠᱟᱱᱟ ᱛᱚᱞᱟ ᱠᱚᱫᱚ, ᱛᱚ ᱞᱚᱥᱚᱫ ᱟᱠᱟᱫᱟᱞᱮ ᱠᱷᱟᱹᱞᱤ ᱟᱹᱣᱨᱤ ᱮᱦᱚᱵᱚᱜ-ᱟ ᱱᱤᱛ ᱦᱚᱸ, ᱢᱤᱫ ᱫᱷᱟᱣ ᱜᱟᱱ ᱪᱟᱥ ᱫᱚᱞᱮ ᱞᱚᱥᱚᱫ ᱟᱠᱟᱫᱟ ᱾
ᱟᱪᱪᱷᱟ ᱟᱪᱪᱷᱟ ᱟᱪᱪᱷᱟ ᱟᱪᱪᱷᱟ ᱟᱫᱚ ᱠᱷᱟᱱ ᱢᱟᱱᱮ ᱱᱚᱜᱚᱭ ᱫᱟᱜ, ᱫᱟᱜ ᱠᱚ ᱚᱠᱟ ᱞᱮᱠᱟᱭ ᱫᱟᱜ ᱮᱫᱟ ᱜᱚᱝᱠᱮ ᱚᱱᱛᱮ ᱛᱟᱦᱞᱮ ᱟᱯᱮᱥᱮᱫ ᱫᱚ?
ᱞᱟᱹᱭ ᱞᱮᱠᱷᱟᱱ ᱜᱚᱢᱠᱮ ᱟᱞᱮ ᱥᱮᱫ ᱫᱚ ᱫᱟᱜ ᱫᱚ ᱟᱹᱰᱤ ᱡᱳᱨ ᱜᱮ ᱫᱟᱜ ᱮᱫᱟᱭ ᱾ ᱱᱚᱜᱭ ᱛᱤᱥ ᱠᱷᱚᱱ ᱦᱩᱞ ᱢᱟᱦᱟ ᱫᱤᱵᱚᱥ ᱠᱷᱚᱱ ᱜᱤ ᱫᱟᱜ ᱫᱚ ᱡᱟᱹᱥᱛᱤ ᱧᱚᱜ ᱮ ᱡᱟᱹᱲᱤᱭᱮᱫ ᱠᱟᱱᱟ ᱟᱞᱮ ᱥᱮᱫ ᱫᱚ ᱾
ᱟᱪᱪᱷᱟ ᱟᱪᱪᱷᱟ ᱵᱟᱦ, ᱛᱟᱦᱞᱮ ᱛᱚ ᱜᱚᱢᱠᱮ ᱱᱚᱣᱟ ᱛᱚ ᱟᱹᱰᱤ ᱜ ᱜᱚᱨᱚᱵᱽ ᱨᱮᱱᱟᱜ ᱠᱟᱛᱷᱟ ᱠᱟᱱᱟ ᱦᱮᱸ ᱵᱟᱝ ᱦᱮᱸ
ᱦᱮᱸ ᱮᱠᱫᱚᱢ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱫᱟᱜ ᱮ ᱠᱟᱱ ᱠᱷᱟᱱ ᱫᱟᱜ ᱡᱟᱹᱲᱤ ᱟᱠᱟᱱ ᱠᱷᱟᱱ ᱟᱥᱟᱱ ᱧᱚᱜ ᱟᱠᱟᱱᱟᱞᱮ ᱥᱮᱨᱢᱟ ᱡᱟᱹᱲᱤ ᱫᱟᱜ ᱛᱮ ᱾
ᱟᱪᱪᱷᱟ ᱟᱪᱪᱷᱟ ᱟᱪᱪᱷᱟᱪᱷᱟ ᱵᱟ ᱾ ᱟᱹᱰᱤ ᱢᱚᱸᱡᱽ ᱜᱚᱢᱠᱮ᱾ ᱱᱚᱛᱮ ᱦᱚᱸ ᱜᱚᱢᱠᱮ ᱮᱠᱷᱟᱱ ᱟᱯᱟᱛᱚᱛᱚ ᱫᱚ ᱠᱷᱟᱱ ᱫᱟᱜ ᱫᱚᱭ ᱫᱟᱜ ᱵᱟᱲᱟᱭᱮᱫ ᱜᱮᱭᱟ ᱦᱮᱸ, ᱛᱟ ᱯᱚ ᱮᱱᱛᱮ ᱠᱷᱟᱱ ᱨᱚᱦᱚᱭ ᱠᱚᱦᱚᱸ ᱞᱮ ᱞᱟᱦᱟ ᱧᱚᱜ ᱪᱟᱞᱟᱜ ᱠᱟᱱᱟ ᱜᱚᱢᱠᱮ ᱨᱚᱦᱚᱭ ᱠᱚᱦᱚᱸ ᱦᱮᱸ ᱥᱮ ᱪᱮᱫ?
ᱚ ᱚᱱᱛᱮ ᱫᱚ ᱛᱟᱦᱚᱞᱮ ᱨᱚᱦᱚᱭ ᱜᱚᱫ
ᱦᱮᱸ ᱜᱚᱝᱠᱮ ᱢᱚᱴᱟ ᱢᱩᱩᱴᱤ ᱪᱟᱞᱟᱜ ᱠᱟᱱ ᱜᱮᱭᱟ ᱮ ᱠᱷᱟᱱ ᱦᱮᱸᱥᱮ᱾
ᱟᱪᱪᱷᱟ ᱟᱪᱪᱷᱟ᱾
ᱛᱟᱦᱚᱞᱮ ᱡᱟᱦᱟᱸᱵᱤᱱ ᱞᱟᱹᱭ ᱠᱮᱫᱟ ᱡᱮ ᱛᱤᱨᱤᱥ ᱡᱩᱱ ᱯᱚᱨ ᱠᱷᱚᱱᱜ ᱜᱮ ᱟᱹᱰᱤ ᱵᱟᱹᱲᱛᱤ ᱧᱚᱜ ᱮ ᱫᱟᱜ ᱮᱫᱟ ᱛᱟᱦᱚᱞᱮ ᱜᱚᱝᱠᱮ ᱚᱠᱟᱞᱮᱠᱟ ᱯᱮ ᱢᱟᱱᱟᱣ ᱠᱮᱫ ᱛᱟᱵᱚᱱᱟ? ᱟᱵᱳᱣᱟ ᱱᱚᱣᱟᱼᱟ ᱦᱩᱞ ᱢᱟᱦᱟ ᱫᱚ᱾
ᱛᱚ ᱜᱚᱢᱠᱮ ᱞᱟᱹᱭ ᱞᱮᱠᱷᱟᱱ ᱩᱱᱫᱤᱱ ᱨᱮᱱᱟᱜ ᱡᱮ ᱵᱟᱝᱟ ᱩᱱ ᱦᱤᱞᱳᱜ ᱫᱤᱱ ᱨᱮᱱᱟᱜ ᱛᱤᱨᱤᱥᱮ ᱡᱩᱱ ᱨᱮᱱᱟᱜ ᱦᱩᱞ ᱢᱟᱦᱟ ᱫᱤᱱᱟᱜ ᱫᱚ ᱟᱹᱰᱤ ᱱᱟᱯᱟᱭ ᱛᱮᱜᱮ ᱯᱟᱨᱚᱢᱮᱱ ᱛᱟᱞᱮᱭᱟ ᱜᱚᱝᱠᱮ᱾ ᱡᱟ ᱞᱮ ᱞᱮᱠᱷᱟᱱ ᱟᱞᱮ ᱥᱮ ᱤᱧ ᱛᱚᱨᱚᱯᱷ ᱠᱷᱚᱱ ᱞᱟᱹᱭ ᱞᱮᱠᱷᱟᱱ ᱡᱮ ᱟᱹᱰᱤ ᱱᱟᱯᱟᱭ ᱛᱮᱢᱟ ᱯᱟᱨᱚᱢᱚᱜ ᱢᱟ ᱱᱤᱝᱠᱟᱧ ᱢᱚᱱᱮ ᱞᱮᱫᱟ ᱠᱤᱱᱛᱩ ᱟᱹᱰᱤ ᱱᱟᱯᱟᱭ ᱛᱮᱜᱮ ᱯᱟᱨᱚᱢᱮᱱᱟ᱾ ᱟᱹᱰᱤ ᱨᱟᱹᱥᱠᱟᱹ ᱜᱮ ᱵᱩᱡᱷᱟᱹᱣ ᱮᱱᱟ ᱱᱟᱯᱟᱭ ᱛᱮ ᱯᱟᱨᱚᱢ ᱠᱟᱛᱮ ᱵᱚᱸᱜᱟ ᱵᱩᱨᱩ ᱠᱚ ᱟᱹᱰᱤ ᱱᱟᱯᱟᱭ ᱜᱤᱧ ᱵᱩᱡᱷᱟᱹᱣ ᱠᱮᱫᱟ ᱤᱧ ᱫᱚ᱾
ᱟᱪᱪᱷᱟ ᱟᱪᱪᱷᱟ ᱟᱪᱪᱷᱟ ᱟᱪᱷᱟ ᱟᱪᱪᱷᱟ᱾ ᱚᱱᱠᱟ ᱯᱟᱨ ᱜᱚᱢᱠᱮ ᱵᱟᱝ ᱾
ᱦᱩᱸ, ᱛᱚ ᱜᱚᱝᱠᱮ ᱟᱯᱮ ᱥᱮᱫ ᱫᱚ ᱪᱮᱫ ᱞᱮᱠᱟ ᱯᱟᱨᱚᱢᱱᱟ?
ᱟᱞᱮ ᱥᱮᱫ ᱦᱚᱸ ᱜᱚᱢᱠᱮ ᱮ ᱠᱷᱟᱱ ᱢᱚᱴᱟᱢᱩᱴᱤ ᱩᱱ ᱦᱤᱞᱳᱜ ᱫᱚ ᱢᱚᱡᱽ ᱜᱮ ᱯᱟᱨᱚᱢᱮ ᱠᱷᱟᱱ ᱟᱹᱛᱩ ᱟᱛᱳ ᱨᱮᱱ ᱡᱟᱦᱟᱸᱭ ᱦᱚᱲ ᱠᱚ ᱢᱮᱱᱟᱜ ᱠᱚᱣᱟ ᱛᱚ ᱞᱟᱦᱟ ᱵᱟᱨ ᱪᱟᱞᱟᱣᱮᱱ ᱞᱟᱦᱟ ᱵᱟᱨ ᱞᱮ ᱢᱟᱱᱟᱣ ᱞᱮᱫᱟ᱾ ᱟᱨ ᱱᱤᱭᱟᱹ ᱵᱟᱨ ᱦᱚᱸ ᱧᱮᱞ ᱞᱮᱱᱟ ᱟᱨᱚ ᱠᱟᱹᱡ ᱡᱟᱠ ᱡᱚᱢᱚᱠ ᱛᱮ ᱟᱹᱰᱤ ᱢᱚᱡᱽᱠᱚᱡ ᱡᱚᱛᱚ ᱦᱚᱲ ᱠᱚ ᱥᱩᱨ ᱞᱮᱱ ᱛᱟᱦᱮᱸᱫ᱾ ᱮᱵᱚᱝ ᱵᱷᱟᱜᱤ ᱜᱮ ᱢᱟᱱᱟᱣᱱᱟ ᱮᱜ ᱠᱷᱟᱱ ᱥᱟᱶᱛᱮ ᱟᱥᱚᱜ ᱟᱞᱮ ᱠᱷᱟᱱ ᱱᱤᱭᱟᱹ ᱯᱚᱨ ᱡᱟᱦᱟᱸ ᱫᱟᱨᱟᱭ ᱠᱟᱱ ᱵᱚᱪᱷᱚᱨ ᱦᱚᱸ ᱟᱹᱰᱤ ᱵᱷᱟᱹᱜᱤ ᱴᱷᱤᱠ ᱢᱟᱱᱟᱣ ᱦᱩᱭᱩᱜᱼᱟ᱾ ᱟᱫᱚ ᱜᱚᱝᱠᱮ ᱵᱮ ᱛᱮᱦᱮᱧ ᱪᱮᱫ ᱮ ᱱᱚᱣᱟ ᱤᱫᱤᱠᱟ ᱠᱟᱛᱮᱜ ᱡᱩᱫᱤ ᱞᱟᱝ ᱜᱟᱞᱚᱪ ᱠᱮᱭᱟ ᱟᱨᱚ ᱱᱟᱯᱟᱭᱚᱜᱼᱟ, ᱛᱟᱦᱚᱞᱮ ᱜᱚᱝᱠᱮ ᱛᱤᱱᱟᱹᱜ ᱥᱟᱞᱨᱮ ᱛᱮᱦᱤ ᱥᱟᱱᱛᱟᱲ ᱦᱩᱞ ᱦᱩᱭ ᱞᱮᱱ ᱛᱟᱦᱮᱸᱫ ᱠᱤᱵᱤᱱ ᱞᱟᱹᱭ ᱫᱟᱲᱮᱭᱟᱜ ᱠᱮᱭᱟ ᱜᱚᱢᱠᱮ?
ᱥᱟᱱᱛᱟᱞ ᱦᱩᱞ ᱛᱤᱱᱟᱹᱜ ᱥᱟᱞᱨᱮ ᱦᱩᱭ ᱞᱮᱱᱟ?
ᱦᱮᱸ ᱛᱤᱨᱤᱥᱮ ᱡᱩᱱ᱾
ᱟᱴᱷᱨᱚᱥᱚ ᱯᱚᱧᱪᱟᱱᱱᱚ ᱥᱟᱞᱨᱮ ᱥᱟᱱᱛᱟᱞ ᱦᱩᱞ ᱫᱚ ᱦᱩᱭ ᱞᱮᱱᱟ ᱜᱚᱢᱠᱮ᱾
ᱟᱪᱪᱷᱟ ᱟᱪᱷᱟ ᱴᱷᱤᱠ ᱴᱷᱤᱠ ᱴᱷᱤᱠ ᱴᱷᱤᱠ ᱴᱷᱤᱠ᱾ ᱟᱫᱚ ᱦᱚᱸᱜᱼ ᱱᱟ ᱠᱚ ᱱᱚᱜᱼᱚᱭ ᱡᱟᱦᱟᱸ ᱡᱟᱦᱟᱸ ᱵᱤᱱ ᱞᱟᱹᱭ ᱠᱮᱫᱟ ᱛᱮᱦᱮᱧ ᱟᱹᱰᱤᱜᱟᱱ ᱚᱱᱠᱟᱜᱮ ᱢᱮᱱᱟᱜ ᱠᱚᱣᱟ ᱦᱚᱭᱛᱳᱠᱚ ᱵᱟᱲᱟᱭᱟ ᱛᱤᱨᱤᱥ ᱡᱩᱱ ᱵᱚᱱ ᱢᱟᱱᱟᱣᱫᱟ ᱢᱮᱱᱠᱷᱟᱱ ᱛᱤᱥ ᱛᱤᱥ ᱵᱚᱱ ᱢᱟᱱᱟᱣ ᱫᱟ ᱢᱟᱱᱮ ᱛᱤᱥᱦ ᱦᱚᱸ ᱱᱚᱣᱟ ᱡᱤᱱᱤᱥᱴᱟ ᱦᱩᱭ ᱞᱮᱱᱟ ᱱᱚᱣᱟ ᱫᱚ ᱠᱤᱱᱛᱩ ᱵᱟᱠᱚ ᱞᱟᱹᱭ ᱫᱟᱲᱮᱭᱟᱜ ᱜᱚᱢᱠᱮ, ᱢᱟ ᱞᱟᱹᱭ ᱵᱤᱱ?
ᱦᱮᱸ ᱮᱠᱫᱚᱢ ᱜᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ, ᱵᱟᱠᱚ ᱞᱟᱹᱭ ᱫᱟᱲᱮᱭᱟᱜᱼᱟ ᱟᱹᱰᱤ ᱜᱟᱱ ᱡᱮ ᱱᱚᱜ ᱫᱚ ᱵᱟᱠᱚ ᱥᱩᱨ ᱵᱟᱠᱚ ᱛᱟᱦᱮᱱ ᱠᱟᱱᱟ᱾ ᱩᱱ ᱦᱤᱞᱳᱜ ᱫᱤᱱ ᱨᱮᱱᱟᱜ ᱤᱱᱟᱹᱜ ᱱᱟᱯᱟᱭ ᱫᱤᱱ ᱠᱟᱱᱟ᱾ ᱟᱨ ᱱᱚᱜᱼᱚᱭ ᱟᱹᱰᱤ ᱡᱟᱭᱜᱟ ᱨᱮ ᱢᱟᱞᱤᱧ ᱧᱮᱞ ᱠᱟᱜ ᱚᱱᱠᱟ ᱫᱟᱜ ᱡᱟᱹᱲᱤ ᱠᱷᱟᱹᱛᱤᱨ ᱛᱮ ᱟᱹᱰᱤ ᱜᱟᱱ ᱦᱚᱲ ᱜᱮᱤ ᱵᱟᱠᱚ ᱦᱮᱡ ᱫᱟᱲᱮ ᱠᱟᱫᱟ ᱥᱮ ᱵᱟᱠᱚ ᱵᱟᱲᱟᱭ ᱠᱷᱟᱹᱛᱤᱨ ᱛᱮᱜᱮ ᱠᱚ ᱞᱟᱹᱭᱫᱟ ᱦᱮᱸ ᱱᱚᱣᱟ ᱫᱚ ᱪᱮᱫ ᱠᱟᱱᱟ ᱦᱩᱞ ᱢᱤᱫᱴᱮᱡ ᱫᱤᱵᱚᱥ ᱠᱟᱱᱟ ᱛᱤᱨᱤᱥᱮ ᱡᱩᱱ ᱨᱮᱱᱟᱜ᱾ ᱪᱮᱫ ᱠᱷᱟᱹᱛᱤᱨ ᱛᱮ ᱪᱮᱫ ᱪᱤᱠᱟᱹ ᱟᱠᱟᱱᱟ ᱚᱱᱟ ᱦᱚᱸ ᱵᱟᱠᱚ ᱵᱟᱲᱟᱭᱟ ᱚᱱᱮ ᱥᱮᱞᱮᱫ ᱵᱟᱠᱚ ᱛᱟᱦᱮᱱ ᱠᱷᱟᱹᱛᱤᱨ ᱛᱮᱜᱮ ᱢᱟ ᱱᱚᱝᱠᱟ ᱵᱟᱠᱚ ᱵᱟᱲᱟᱭᱟ ᱟᱹᱰᱤ ᱜᱟᱱ ᱦᱚᱲᱜᱮ᱾
ᱮᱠᱫᱚᱢ ᱜᱚᱢᱠᱮ ᱛᱮᱦᱧ ᱛᱮᱦᱮᱧ ᱛᱮᱦᱮᱧ ᱠᱚ ᱞᱟᱹᱭᱟ ᱡᱮ ᱛᱮᱦᱤᱧ ᱥᱤᱫᱩ ᱠᱟᱹᱱᱦᱩ ᱪᱟᱸᱫᱽ ᱵᱷᱳᱭᱨᱳᱵᱽ ᱥᱟᱶᱛᱮ ᱡᱷᱩᱞᱟᱹ ᱯᱟᱱᱚ ᱡᱷᱩᱞᱩ ᱟᱨ ᱯᱟᱱᱚ ᱛᱮᱦᱮᱧ ᱡᱮ ᱱᱚᱜ ᱚᱚᱭ ᱩᱱᱟᱹᱜ ᱱᱠᱩ ᱥᱟᱱᱟᱢ ᱵᱚᱭᱦᱟ ᱠᱚ ᱥᱩᱨ ᱞᱮᱱ ᱛᱟᱦᱮᱸᱫ ᱮᱵᱚᱝ ᱥᱟᱱᱟᱢ ᱩᱱᱠᱩ ᱟᱹᱭᱩᱨ ᱛᱮ ᱱᱚᱜ ᱥᱟᱱᱟᱢ ᱫᱤᱥ ᱥᱩᱨ ᱞᱮᱱ ᱛᱟᱦᱮᱸᱫ ᱛᱟᱦᱚᱞᱮ ᱦᱚᱲ ᱫᱚ ᱵᱟᱝᱠᱚ ᱵᱟᱲᱟᱭᱟ ᱦᱟᱡᱟᱨ ᱦᱟᱡᱟᱨ ᱛᱮᱦᱤᱧ ᱢᱟᱱᱮ ᱯᱚᱧᱪᱟᱥ ᱦᱟᱡᱟᱨ ᱦᱚᱲ ᱠᱚ ᱪᱮᱛᱟᱱ ᱛᱮᱦᱤᱧ ᱢᱟᱭᱟᱝ ᱞᱤᱸᱜᱤᱭ ᱠᱟᱱᱟ ᱱᱚᱣᱟ ᱡᱩᱫᱤ ᱠᱚ ᱵᱟᱲᱟᱭ ᱠᱟᱛᱟ ᱵᱚᱱ ᱜᱮᱭᱟ ᱟᱨᱚ ᱵᱮᱥ ᱧᱚᱜ ᱛᱮ ᱡᱟᱦᱟᱸ ᱫᱚ ᱦᱮᱸᱥᱮ ᱛᱟᱦᱚᱞᱮ ᱠᱤᱱᱛᱩ ᱛᱮ ᱡᱟᱦᱟᱸ ᱥᱟᱱᱟᱢ ᱦᱚᱲ ᱠᱚ ᱥᱩᱨ ᱠᱚᱼᱟ ᱢᱮᱱ ᱛᱮ ᱞᱤᱧ ᱢᱚᱱᱮᱫᱟ ᱜᱚᱝᱠᱮ ᱟᱵᱤᱱ ᱪᱮᱫ ᱪᱤᱠᱟᱵᱤᱱ ᱢᱚᱱᱮᱭᱟ?
ᱟᱹᱞᱤᱧ ᱦᱚᱸ ᱤᱱᱠᱟᱹ ᱜᱮ ᱢᱚᱱᱮᱭᱮᱜ ᱟᱹᱞᱤᱧ ᱡᱮ ᱵᱟᱝᱟ ᱱᱚᱜᱼᱚᱭ ᱱᱤᱱᱟᱹᱜ ᱜᱟᱱ ᱥᱟᱱᱛᱟᱲ ᱦᱚᱲ ᱟᱵᱩ ᱠᱩ ᱞᱟᱹᱜᱤᱫ ᱛᱮ ᱡᱮ ᱱᱚᱜᱼᱚᱭ ᱢᱟᱭᱟᱢ ᱠᱚ ᱞᱤᱸᱜᱤ ᱠᱟᱫᱟᱼᱼ ᱛᱚ ᱤᱧᱤᱧ ᱞᱟᱹᱭ ᱦᱚᱪᱚᱭᱟ ᱡᱮ ᱱᱩᱠᱩ ᱠᱷᱟᱹᱛᱤᱨ ᱛᱮ ᱟᱵᱚ ᱡᱮᱢᱚᱱ ᱡᱟᱦᱟᱸ ᱡᱩᱱ ᱢᱟᱦᱟ ᱨᱮᱱᱟᱜ ᱛᱤᱨᱤᱥᱮ ᱡᱩᱱ ᱨᱮ ᱦᱩᱞ ᱵᱚᱱ ᱢᱟᱦᱟᱫᱟ ᱚᱱᱟ ᱡᱮᱢᱚᱱ ᱡᱚᱛᱚ ᱦᱚᱲ ᱯᱩᱨᱟᱹ ᱱᱚᱣᱟ ᱵᱷᱟᱨᱚᱛ ᱵᱚᱞᱛᱮ ᱜᱮᱞᱮ ᱱᱚᱣᱟ ᱵᱷᱟᱨᱚᱛ ᱵᱚᱨᱥᱚ ᱨᱮᱱᱟᱜ ᱯᱩᱨᱟᱹ ᱢᱟᱱᱟᱣ ᱢᱟᱠᱚ ᱟᱨ ᱥᱮᱞᱮᱫ ᱠᱚ ᱛᱟᱦᱮᱱ ᱢᱟ ᱾ ᱛᱚ ᱱᱚ ᱱᱤᱭᱟᱹ ᱜᱮᱛᱚ ᱟᱹᱰᱤᱜᱟᱱ ᱦᱚᱲ ᱜᱮᱛᱚ ᱱᱚᱝᱠᱟ ᱵᱟᱠᱚ ᱵᱟᱲᱟᱭ ᱠᱷᱟᱹᱛᱤᱨ ᱛᱮ ᱵᱟᱠᱚ ᱛᱟᱦᱮᱱ ᱠᱟᱱᱟ ᱚᱱᱟᱨᱮ ᱜᱚᱲᱚ ᱥᱚᱯᱚᱦᱚᱫ ᱾ ᱟᱹᱞᱤᱧ ᱫᱚᱞᱤᱧ ᱞᱟᱹᱭ ᱚᱪᱚᱮᱫ ᱡᱮ ᱛᱟᱦᱮᱱ ᱢᱟᱠᱚ ᱟᱨᱠᱚ ᱠᱚᱨᱟᱣ ᱢᱟ ᱛᱚᱵᱮ ᱱᱟᱜ ᱠᱚ ᱵᱩᱡ ᱵᱩᱡᱷᱟᱹᱣᱟ ᱛᱚᱵᱮ ᱱᱟᱜ ᱠᱚ ᱛᱚ ᱡᱮ ᱱᱚᱜᱼᱚᱭ ᱟᱵ ᱟᱵᱚ ᱠᱷᱟᱹᱛᱤᱨ ᱛᱮ ᱱᱤᱱᱟᱹᱜ ᱜᱟᱱ ᱥᱟᱱᱛᱟᱞ ᱦᱚᱲ ᱠᱩ ᱢᱟᱭᱟᱢ ᱠᱚ ᱞᱤᱸᱜᱤ ᱟᱠᱟᱫᱟ ᱾ ᱱᱤᱭᱟᱹ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱠᱤᱱᱛᱩ ᱱᱤᱭᱟᱹ ᱜᱮᱛᱚ ᱵᱟᱠᱚ ᱵᱟᱲᱟᱭᱟ ᱟᱹᱰᱤᱜᱟᱱ ᱦᱚᱲᱜᱮ ᱾
ᱟᱫᱚ ᱱᱚᱣᱟ ᱵᱟᱲᱟᱭᱪᱚ ᱞᱟᱹᱠᱛᱤ ᱠᱟᱱᱟ, ᱟᱫᱚ ᱟᱫᱚ ᱧᱮᱞ ᱵᱤᱱ ᱜᱚᱢᱠᱮ ᱢᱮᱫ ᱢᱤᱫᱴᱮᱱ ᱵᱟᱲᱟᱭ ᱦᱚᱪᱚ ᱫᱚ ᱩᱱᱨᱮ ᱦᱩᱭᱩᱜᱼᱟ ᱡᱚᱠᱷᱚᱱ ᱢᱤᱫᱴᱮᱱ ᱦᱚᱲ ᱚᱸᱰᱮ ᱥᱮᱴᱮᱨᱚᱜ ᱟᱭ ᱥᱮ ᱩᱱᱤ ᱠᱤᱱᱛᱩ ᱢᱤᱫᱴᱟᱝ ᱥᱤᱠᱷᱱᱟᱹᱛ ᱮ ᱧᱟᱢᱟ ᱾ ᱟᱫᱚ ᱵᱮᱯᱟᱨ ᱦᱩᱭᱩᱜ ᱠᱟᱱᱟ ᱱᱚᱰᱮ ᱚᱱᱠᱟ ᱦᱚᱲ ᱵᱟᱠᱚ ᱥᱮᱞᱮᱫᱚᱜ ᱠᱟᱱᱟ ᱾ ᱟᱨ ᱥᱤᱠᱷᱱᱟᱹᱛ ᱨᱮᱱᱟᱜ ᱢᱤᱫᱴᱮᱱ ᱟᱹᱰᱤ ᱢᱤᱫᱴᱟᱝ ᱚᱵᱷᱟᱵᱽ ᱞᱤᱧ ᱧᱮᱞ ᱮᱫᱟ ᱱᱚᱣᱟ ᱛᱟᱞᱟᱨᱮ ᱢᱮᱱᱟᱜ ᱟᱠᱟᱫᱟ ᱛᱮᱦᱮᱧ ᱡᱩᱫᱤ ᱱᱩᱠᱩ ᱦᱚᱲ ᱞᱟᱹᱭ ᱵᱩᱡᱷᱟᱹᱣ ᱠᱚ ᱫᱚᱨᱠᱟᱨ ᱞᱟᱹᱭ ᱵᱩᱡᱷᱟᱹᱣ ᱠᱚ ᱦᱩᱭᱩᱜᱼᱟ ᱛᱮᱦᱮᱧ ᱜᱚᱝᱠᱮ ᱡᱟᱦᱟᱸ ᱥᱟᱱ ᱥᱟᱱᱛᱟᱲ ᱵᱟᱝ ᱠᱟᱱᱟ ᱠᱚ ᱛᱮᱦᱤᱧ ᱩᱱᱠᱩ ᱱᱚᱣᱟ ᱨᱮᱠᱚ ᱜᱚᱨᱚᱵᱚᱜ ᱠᱟᱱᱟ ᱠᱤᱱᱛᱩ ᱟᱵᱚ ᱢᱟ ᱥᱟᱱᱟᱲ ᱠᱟᱱᱟ ᱟᱵᱚᱱ ᱢᱟ ᱡᱟᱹᱛᱤ ᱡᱟᱹᱥᱛᱤ ᱜᱚᱨᱚᱵᱽ ᱫᱚᱨᱠᱟᱨ ᱛᱟᱦᱮᱸ ᱠᱟᱱᱟ ᱦᱮᱸ ᱪᱮ, ᱟᱨ ᱟᱹᱞᱤᱧᱟᱜ ᱢᱮᱱᱛᱮ ᱛᱮᱦᱮᱧ ᱵᱷᱟᱨᱚᱛ ᱢᱚᱛᱚ ᱫᱚ ᱪᱮᱫᱟᱜ ᱛᱮᱦᱮᱧ ᱡᱟᱦᱟᱸ ᱛᱤᱱᱟᱹᱜ ᱵᱟᱝᱞᱟᱫᱮᱥ ᱱᱮᱯᱟᱞ ᱵᱷᱩᱴᱟᱱ ᱡᱟᱦᱟᱸ ᱠᱚᱨᱮ ᱟᱵᱚ ᱥᱟᱱᱛᱟᱲ ᱥᱟᱶ ᱥᱟᱱᱛᱟᱲ ᱥᱟᱶᱛᱟ ᱨᱮᱱ ᱦᱚᱲ ᱠᱚ ᱢᱮᱱᱟᱜ ᱟᱠᱟᱫ ᱠᱚᱣᱟ ᱮᱵᱚᱝ ᱥᱟᱱᱟᱢ ᱴᱷᱟᱶ ᱨᱮᱜᱮ ᱟᱹᱞᱤᱧᱟᱜ ᱢᱮᱱᱫᱚ ᱯᱟᱲᱟᱜ ᱡᱚᱛᱚ ᱦᱚᱲ ᱜᱮ ᱢᱟᱱᱟᱣ ᱫᱚ ᱮᱠᱟᱞ ᱞᱟᱹᱠᱛᱤ ᱠᱟᱱᱟ ᱦᱮᱸ ᱵᱟᱝ
ᱮᱠᱫᱚᱢ ᱮᱠᱫᱚᱢ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱫᱚᱨᱠᱟᱨ ᱠᱟᱱ ᱜᱮᱭᱟ ᱡᱚᱛᱚ ᱦᱚᱲ
ᱮ ᱮᱠᱫᱚᱢ ᱜᱚᱝᱠᱮ ᱦᱮᱸ ᱦᱮᱸ ᱦᱸ ᱟᱫᱚ ᱜᱚᱢᱠᱮ ᱚᱱᱮ ᱠᱚ ᱞᱟᱹᱭᱮᱫ ᱞᱮ ᱞᱮᱠᱟ ᱡᱮ ᱩᱱᱦᱤᱞᱳᱜ ᱫᱚ ᱚᱱᱮ ᱚᱱᱠᱟ ᱟᱨ ᱛᱟᱦᱚᱞᱮ ᱜᱚᱢᱠᱮ ᱱᱚᱜᱼᱚᱭ ᱡᱮ ᱛᱤᱨᱤᱥᱮ ᱡᱩᱱ ᱦᱩᱭᱱᱟ ᱮᱵᱚᱝ ᱛᱮᱦᱮᱧ ᱢᱚᱛᱚ ᱚᱠᱛᱚ ᱫᱚ ᱢᱳᱵᱟᱭᱤᱞ ᱠᱚᱦᱚᱸ ᱵᱟᱝ ᱛᱟᱦᱮᱸ ᱠᱟᱱᱟ ᱦᱮᱸᱥᱮ?
ᱵᱟᱝ ᱜᱮ ᱾
ᱛᱮᱦᱮᱧ ᱱᱚᱣᱟ ᱡᱟᱦᱟᱸ ᱞᱮᱠᱟ ᱵᱚᱱ ᱨᱚᱯᱚᱲᱚᱜ ᱠᱟᱱᱟ ᱛᱟᱦᱚᱞᱮ ᱩᱱ ᱚᱠᱛᱚ ᱚᱠᱛᱚ ᱨᱮ ᱚᱠᱟ ᱞᱮᱠᱟ ᱠᱟᱛᱮᱫ ᱛᱮᱦᱮᱧ ᱟᱠᱚ ᱥᱟᱱᱟᱢ ᱫᱤᱥᱚᱢ ᱨᱮᱱ ᱦᱚᱲ ᱢᱤᱫ ᱴᱷᱟᱶ ᱨᱮᱠᱚ ᱡᱩᱢᱤᱫ ᱞᱮᱫ ᱠᱚᱣᱟ ᱾ ᱡᱩᱫᱤ ᱜᱮ ᱟᱹᱰᱤ ᱠᱚᱢᱛᱮ ᱵᱤᱱ ᱡᱚᱫᱤ ᱵᱤᱱ ᱞᱟᱹᱭᱟ ᱠᱮᱭᱟ ᱱᱟᱯᱟᱭ ᱠᱚᱜᱼᱟ ᱟᱹᱰᱤ ᱠᱚᱢᱛᱮ ᱢᱟᱱᱮ
ᱛᱚ ᱟᱹᱞᱤᱧ ᱞᱤᱧ ᱞᱟᱹᱭ ᱞᱮᱠᱷᱟᱱ ᱜᱚᱢᱠᱮ ᱩᱱ ᱡᱚᱠᱷᱚᱱ ᱫᱚ ᱛᱟᱦᱮᱸ ᱠᱟᱱᱟ ᱡᱮ ᱱᱚᱝᱠᱟ ᱟᱛᱩ ᱨᱮᱱ ᱢᱤᱫ ᱦᱚᱲ ᱢᱟᱺᱡᱷᱤ ᱵᱟᱵᱟ ᱛᱟᱦᱮᱸᱱ ᱠᱟᱱ ᱛᱟᱦᱮᱸᱱᱟᱭ᱾ ᱛᱚ ᱩᱱᱤ ᱢᱟᱺᱡᱷᱤ ᱵᱟᱵᱟ ᱡᱟᱦᱟᱸ ᱟᱛᱩ ᱩᱱᱤ ᱢᱟᱡᱷᱤ ᱵᱟᱵᱟ ᱡᱟᱦᱟ ᱟᱛᱳ ᱨᱮ ᱯᱨᱳᱜᱨᱟᱢᱮ ᱫᱚᱦᱚᱭ ᱛᱟᱦᱮᱸᱫ ᱡᱮᱢᱚᱱ ᱡᱚᱛᱚ ᱦᱚᱲ ᱠᱚ ᱵᱟᱲᱟᱭ ᱧᱟᱢ ᱢᱟ ᱩᱱᱤ ᱢᱤᱫᱴᱮᱱ ᱚᱱᱟ ᱟᱹᱛᱩ ᱠᱷᱚᱱ ᱮᱴᱟᱜ ᱟᱛᱩ ᱨᱮᱱ ᱢᱟᱺᱡᱷᱤ ᱵᱟᱵᱟ ᱩᱱᱤ ᱮᱢᱟᱭ ᱛᱟᱦᱮᱸᱜ ᱮ ᱢᱤᱫᱴᱟᱝ ᱪᱤᱴᱷᱤ ᱞᱮᱠᱟᱛᱮ, ᱥᱟᱠᱟᱢ ᱨᱮ ᱪᱤᱴᱷᱤ ᱥᱟᱠᱟᱢ ᱨᱮ ᱚᱞ ᱠᱟᱛᱮ ᱡᱮ ᱩᱱ ᱦᱤᱞᱳᱜ ᱫᱤᱱ ᱨᱮᱱᱟᱜ ᱫᱚ ᱱᱤᱭᱟᱹ ᱢᱟᱦᱟ ᱠᱟᱱᱟ ᱡᱩᱱ ᱢᱟᱦᱟ, ᱱᱤᱦᱟᱹᱛ ᱜᱮ ᱥᱮᱢ ᱥᱮᱴᱮᱨ ᱛᱟᱦᱮᱸᱱᱟ ᱾ ᱱᱮᱝᱜᱟ ᱠᱟᱛᱮᱫ ᱟᱨᱦᱚᱸ ᱩᱱᱤ ᱮᱴᱟᱜ ᱦᱚᱲ ᱢᱟᱺᱡᱷᱤ ᱵᱟᱵᱟᱭ ᱮᱢᱟᱭᱟ ᱮᱴᱟᱜ ᱟᱛᱳ ᱨᱮᱱ ᱚᱱᱠᱟ ᱚᱝᱠᱟ ᱛᱮ ᱪᱟᱞᱟᱣ ᱤᱫᱤ ᱠᱟᱱᱟ ᱛᱚᱵᱮᱱᱟᱜ ᱡᱮ ᱟᱵᱚ ᱱᱚᱣᱟ ᱦᱩᱞ ᱢᱟᱦᱟ ᱢᱤᱫ ᱫᱤᱱ ᱡᱷᱩ ᱡᱩᱱ ᱡᱩᱱ ᱢᱟᱱᱟ ᱢᱟᱦᱟ ᱨᱮᱱᱟᱜ ᱦᱩᱞ ᱢᱟᱦᱟ ᱡᱮᱢᱚᱱ ᱯᱳᱨᱜᱨᱟᱢ ᱥᱮ ᱟᱵᱚ ᱱᱟᱯᱟᱭ ᱛᱮ ᱵᱚᱸᱜᱟ ᱵᱩᱨᱩ ᱵᱚᱱ ᱯᱟᱨᱚᱢᱟ ᱱᱤᱝᱠᱟ ᱠᱟᱛᱮᱜ ᱠᱚ ᱵᱟᱲᱟᱭ ᱦᱚᱪᱚ ᱞᱮᱫ ᱠᱚᱣᱟ ᱟᱨᱠᱚ ᱡᱩᱢᱤᱫ ᱠᱩ ᱛᱟᱦᱮᱸᱱ ᱢᱟ᱾ ᱱᱚᱝᱠᱟ ᱠᱟᱛᱮᱜ ᱦᱩᱭ ᱞᱮᱱᱟ᱾
ᱮᱠᱫᱚᱢ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ ᱜᱚᱢᱠᱮ ᱟᱫᱚ ᱥᱟᱹᱨᱤ ᱥᱟᱹᱨᱤᱜᱮ ᱢᱟᱱᱮ ᱩᱱ ᱚᱠᱛᱮ ᱧᱮᱞᱱᱟ ᱡᱮ ᱚᱱᱮ ᱢᱤᱫᱴᱮᱱ ᱟᱛᱩ ᱠᱷᱚᱱᱟᱜ ᱟᱨ ᱢᱤᱫᱴᱮᱱ ᱟᱛᱩ ᱡᱚᱠᱷᱚᱱ ᱢᱟᱺᱡᱷᱤ ᱵᱟᱵᱟ ᱢᱮᱱᱟᱭᱟ ᱛᱚ ᱩᱱᱤ ᱚᱱᱟᱛᱩᱨ ᱨᱮᱱ ᱯᱟᱨᱜᱟᱱᱟ ᱯᱟᱨᱜᱟᱱᱟ ᱚᱠᱚᱭ ᱠᱟᱱᱟᱭ ᱚᱱᱟ ᱟᱛᱩᱨ ᱨᱮᱱ ᱯᱟᱨᱟᱱᱤᱠ ᱚᱠᱚᱭ ᱠᱟᱱᱟ ᱦᱮᱸ ᱛᱚ ᱚᱱᱟ ᱟ ᱚᱱᱟ ᱵᱚ ᱚᱱᱟ ᱢᱩᱞᱩᱠ ᱨᱮᱱ ᱚᱱᱟ ᱢᱩᱞᱩᱠ ᱯᱟᱨᱜᱟᱱᱟ ᱚᱠᱚᱭ ᱠᱟᱱᱟ, ᱚᱱᱟ ᱢᱩᱞᱩᱠ ᱯᱟᱨᱜᱟᱱᱟ ᱢᱩᱞᱩᱠ ᱯᱟᱨᱜᱟᱱᱟ ᱵᱷᱤᱛᱤᱨ ᱨᱮ ᱛᱤᱱᱟᱹᱜ ᱢᱟᱹᱡᱷᱤ ᱢᱮᱱᱟᱜ ᱠᱚᱣᱟ ᱩᱝᱠᱩ ᱥᱟᱱᱟᱢ ᱜᱮ ᱥᱟᱠᱟᱢ ᱜᱤᱫᱨᱟᱹ ᱛᱮᱠᱚ ᱥᱤᱭᱟ ᱥᱟᱠᱟᱢ ᱜᱤᱨᱟᱹ ᱠᱚ ᱮᱢᱟᱜ ᱠᱚ ᱛᱟᱦᱮᱸᱫ ᱦᱮᱸ ᱵᱟᱝ? ᱛᱚ ᱥᱟᱹᱨᱤᱜᱮ ᱜᱚᱢᱠᱮ ᱛᱮᱦᱤᱧ ᱦᱚᱸᱜᱼᱚᱭ ᱡᱮ ᱢᱤᱫᱴᱮᱱ ᱱᱩᱱᱟᱹᱜ ᱢᱟᱨᱟᱝ ᱢᱤᱫᱴᱮᱱ ᱟ ᱱᱟᱜᱟᱢ ᱟᱱᱟᱜ ᱱᱟᱜᱟᱢ ᱟᱱᱟ ᱡᱤᱱᱤᱥ ᱡᱟᱦᱟᱸ ᱦᱩᱭᱩᱜ ᱠᱟᱱᱟ ᱛᱮᱦᱮᱸᱧ ᱱᱚᱣᱟ ᱱᱮᱛᱟᱨ ᱡᱩᱜᱽ ᱨᱮ ᱜᱚᱝᱠᱮ ᱟᱵᱤᱱ ᱡᱩᱫᱤ ᱵᱤᱱ ᱧᱮᱞᱟᱵᱚᱱ ᱢᱳᱵᱟᱭᱤᱞ ᱛᱮ ᱢᱤᱫᱴᱟᱝ ᱦᱚᱲ ᱡᱩᱫᱤᱢ ᱦᱚᱦᱚᱣᱟᱠᱚᱣᱟ ᱦᱚᱲ ᱦᱮᱡ ᱦᱚᱸ ᱵᱟᱠᱚ ᱦᱤᱡᱩᱜᱼᱟ ᱦᱮᱸ ᱵᱟᱝ?
ᱮᱠᱫᱚᱢ ᱮᱠᱫᱚᱢ ᱟᱹᱰᱤ ᱱᱟᱯᱟᱭ ᱠᱟᱛᱷᱟ᱾
ᱟᱨ ᱩᱱ ᱚᱠᱛᱮ ᱢᱟ ᱪᱮᱫ ᱫᱚ ᱵᱟᱝ ᱛᱟᱦᱮᱸ ᱠᱟᱱᱟ ᱩᱱ ᱚᱠᱛᱮ ᱫᱚᱧ ᱥᱟᱠᱟᱢ ᱜᱤᱨᱟᱹ ᱛᱮᱫᱚᱧ ᱩᱱᱟᱹᱜ ᱦᱚᱲ ᱠᱚ ᱡᱟᱣᱨᱟ ᱞᱮᱱ ᱛᱟᱦᱮᱸᱫ ᱛᱟᱦᱞᱮ ᱩᱝᱠᱩ ᱵᱷᱤᱛᱤᱨ ᱨᱮ ᱚᱠᱟ ᱞᱮᱠᱟ ᱢᱤᱫᱴᱮᱡ ᱡᱩᱢᱤᱫ ᱛᱟᱦᱮᱸ ᱠᱟᱱᱟ, ᱮ ᱛᱟᱦᱞᱮ ᱜᱚ ᱠᱤ ᱟᱵᱤᱱᱟᱜ ᱢᱟᱱᱮ ᱪᱮᱫ ᱮ ᱞᱟᱹᱭᱟ ᱡᱮ ᱚᱱᱟ ᱡᱟᱦᱟᱸ ᱡᱩᱢᱤᱫ ᱧᱮᱞᱚᱜ ᱠᱟᱱ ᱛᱟᱦᱮᱸᱫ ᱚᱱᱟ ᱡᱩᱢᱤᱫ ᱱᱮᱛᱟᱨ ᱦᱚᱸᱠᱤ ᱚᱱᱟ ᱡᱩᱢᱤᱫ ᱢᱮᱱᱟᱜ ᱟᱠᱟᱫᱦᱮᱸᱥᱮ ᱚᱝᱠᱟ ᱵᱮᱱ ᱢᱚᱱᱮᱭᱫᱟ?
ᱟᱹᱞᱤᱧ ᱞᱤᱧ ᱞᱟᱹᱭᱠᱷᱟᱱ ᱫᱚ ᱱᱮᱛᱟᱨ ᱫᱚ ᱜᱚᱢᱠᱮ ᱚᱱᱟ ᱡᱩᱢᱤᱫ ᱫᱚ ᱮᱠᱫᱚᱢ ᱜᱮ ᱵᱟᱹᱱᱩᱜᱼᱟ ᱱᱮᱛᱟᱨ ᱡᱟᱦᱟᱸ ᱤᱱᱴᱟᱨᱱᱮᱴ ᱪᱟᱞᱟᱜ ᱠᱟᱱᱟ ᱱᱮᱛᱟᱨ ᱡᱟᱦᱟᱸ ᱠᱚ ᱟᱲᱟᱜ ᱫᱟᱠᱚ ᱟᱨᱠᱚ ᱞᱟᱹᱭᱫᱟ ᱡᱮ ᱩᱱ ᱦᱤᱞᱳᱜ ᱫᱤᱱ ᱟᱜ ᱫᱚ ᱟᱵᱩᱣᱟᱜ ᱥᱟᱱᱛᱟᱞ ᱥᱚᱢᱟᱡᱽ ᱨᱮᱱᱟᱜ ᱟᱹᱰᱤ ᱜᱚᱨᱚᱵᱽ ᱟᱱᱟᱜ ᱫᱤᱱ ᱠᱟᱱᱟ ᱱᱤᱦᱟᱹᱛ ᱜᱮ ᱥᱮᱴᱮᱨ ᱛᱟᱦᱚᱱ ᱛᱟᱦᱮᱸᱱ ᱠᱳᱦᱚᱫ ᱛᱟᱦᱮᱸᱱ ᱛᱟᱵᱚᱱ ᱯᱮ ᱟᱫᱚ ᱤᱱᱟᱹ ᱵᱟᱰᱟᱭ ᱠᱟᱛᱮ ᱧᱮᱞ ᱠᱟᱛᱮ ᱦᱚᱸ ᱱᱮᱦᱜ ᱵᱟᱠᱚ ᱥᱮᱴᱮᱨ ᱛᱟᱦᱮᱸᱱ ᱠᱟᱱᱟ ᱞᱟᱦᱟ ᱛᱮᱱᱟᱜ ᱡᱩᱜᱽ ᱜᱮ ᱟᱹᱞᱤᱧ ᱞᱤᱧ ᱞᱟᱹᱭᱟ ᱟᱹᱰᱤ ᱱᱟᱯᱟᱭ ᱜᱮ ᱛᱟᱦᱮᱸ ᱠᱟᱱᱟ᱾ ᱛᱚᱠᱷᱚᱱ ᱫᱚ ᱤᱱᱟᱹᱜ ᱪᱮᱫ ᱦᱚᱸ ᱚᱝᱠᱟ ᱵᱟᱝ ᱛᱟᱦᱮᱸ ᱠᱟᱱ ᱨᱮᱦᱚᱸ ᱡᱮᱢᱚᱱ ᱤᱱᱴᱟᱨᱱᱮᱴ ᱠᱚ ᱚᱱᱠᱟᱱᱟᱜ ᱱᱤᱛᱩ ᱩᱱ ᱡᱚᱠᱷᱚᱱ ᱫᱚ ᱢᱟᱱᱮ ᱱᱤᱦᱟᱹᱛ ᱜᱮᱠᱚ ᱥᱮᱴᱮᱨ ᱠᱚ ᱛᱟᱦᱮᱱ ᱠᱟᱱ ᱛᱟᱦᱮᱸᱱᱟ᱾ ᱱᱮᱛᱟᱨ ᱫᱚ ᱟᱹᱞᱤᱧ ᱞᱟᱹᱭ ᱞᱮᱠᱷᱟᱱ ᱟᱹᱞᱤᱧ ᱥᱮ ᱠᱷᱚᱱ ᱫᱚ ᱱᱚᱜᱼᱚᱭ ᱡᱮ ᱤᱱᱟᱹᱜ ᱟᱥᱟᱱ ᱛᱮ ᱡᱟᱦᱟᱸ ᱪᱟᱞᱟᱜ ᱠᱟᱱᱟ ᱟᱹᱰᱤ ᱩᱥᱟᱹᱨᱟ ᱛᱮ ᱛᱚ ᱚᱱᱟ ᱨᱮᱫᱚ ᱡᱟᱦᱟᱸᱭ ᱜᱮ ᱵᱟᱠᱭ ᱛᱟᱦᱮᱸᱱ ᱠᱟᱱᱟ ᱥᱮᱞᱮᱫ ᱨᱮ
ᱮᱠᱫᱚᱢ ᱮᱠᱫᱚᱢ ᱴᱷᱤᱠ ᱵᱤᱱ ᱢᱮ ᱠᱟᱫᱟ ᱜᱚᱢᱠᱮ, ᱱᱮᱛᱟᱨ ᱧᱮᱞ ᱵᱤᱱ ᱡᱩᱜᱽ ᱵᱚᱫᱚᱞᱚᱜ ᱠᱟᱱᱟ ᱥᱟᱶᱥ ᱡᱩᱜᱽ ᱥᱟᱶᱛᱮ ᱦᱚᱲ ᱠᱚ ᱵᱚᱫᱚᱞᱚᱜ ᱠᱟᱱᱟ ᱟᱫᱚ ᱠᱟᱛᱷᱟ ᱨᱮ ᱢᱤᱫ ᱢᱤᱫᱴᱮᱱ ᱠᱟᱛᱷᱟ ᱢᱮᱱᱟᱜᱼᱟ ᱜᱚᱝᱠᱮ ᱡᱩᱜᱽ ᱥᱟᱶᱛᱮ ᱡᱟᱦᱟᱸᱭ ᱛᱟᱞᱮ ᱢᱤᱞᱟᱹᱣᱟ ᱩᱱᱤ ᱜᱮᱠᱚ ᱞᱟᱹᱭ ᱠᱟᱱᱟ ᱥᱟᱱᱛᱟᱲ ᱟᱫᱚᱞᱤᱧ ᱢᱮᱱᱫᱟ ᱱᱚᱰᱮ ᱡᱩᱫᱤᱼᱼ ᱛᱟᱦᱚᱞᱮ ᱱᱤᱛᱚᱜ ᱫᱚ ᱛᱚ ᱚᱱᱟ ᱡᱩᱜᱽ ᱚᱱᱟ ᱡᱩᱜᱽ ᱥᱟᱶᱛᱮ ᱛᱟᱞ ᱫᱚ ᱵᱟᱝ ᱵᱚᱱ ᱢᱤᱞᱟᱹᱣ ᱫᱟᱲᱮᱭᱟᱜ ᱠᱟᱱ ᱞᱮᱠᱟᱞᱤᱧ ᱟᱹᱭᱠᱟᱹᱣ ᱮᱫᱟ
ᱮᱠᱫᱚᱢ ᱜᱮᱼᱼ
ᱢᱟᱱᱮ ᱜᱚᱝᱠᱮ ᱱᱤᱛᱚᱜ ᱧᱮᱞᱚᱜ ᱠᱟᱱᱟ ᱥᱳᱥᱟᱞ ᱢᱤᱰᱤᱭᱟ ᱞᱮᱠᱟᱱ ᱡᱩᱜᱽ ᱨᱮ ᱛᱮᱦᱮᱧ ᱦᱚᱲ ᱵᱟᱝ ᱠᱚ ᱡᱩᱢᱤᱫᱚᱜ ᱠᱟᱱᱟ ᱢᱮᱱ ᱠᱷᱟᱱ ᱩᱱ ᱚᱠᱛᱚ ᱥᱟᱠᱟᱢ ᱜᱤᱨᱟᱹ ᱛᱮ ᱦᱚᱲ ᱠᱚ ᱡᱩᱢᱤᱫ ᱞᱮᱱ ᱛᱟᱦᱮᱸᱫ ᱛᱟᱦᱚᱞᱮ ᱚᱠᱟ ᱞᱮᱠᱟ ᱛᱮᱦᱮᱧ ᱢᱤᱫᱴᱟᱝ ᱚᱱᱠᱟ ᱦᱚᱲᱟᱜ ᱫᱤᱞ ᱫᱟᱲᱮ ᱛᱟᱦᱮᱸ ᱠᱟᱱ ᱛᱟᱠᱚᱣᱟ ᱥᱟᱛᱮ ᱜᱚᱢᱠᱮ ᱛᱮᱦᱮᱧ ᱚᱠᱟ ᱞᱮᱠᱟ ᱱᱤᱛᱚᱜ ᱦᱚᱸᱠᱤ ᱞᱟᱹᱲᱦᱟᱹᱭ ᱪᱟᱵᱟ ᱟᱠᱟᱱᱟ ᱢᱚᱱᱮᱭ ᱮᱫᱟ ᱜᱚᱝᱠᱮ ᱟᱵᱤᱱᱟᱜ ᱢᱚᱱ ᱛᱮ
ᱵᱟᱝ ᱵᱟᱝ ᱵᱟᱝᱼᱼ
ᱴᱷᱤᱠ ᱴᱷᱤᱠ ᱴᱷᱤᱠ ᱴᱷᱤᱠ ᱛᱟᱦᱞᱮ ᱜᱚᱝᱠᱮ ᱱᱤᱛᱚᱜ ᱟᱵᱤᱱᱟᱜ ᱢᱚᱱ ᱛᱟ ᱚᱠᱟ ᱞᱮᱠᱟ ᱞᱟᱹᱭ ᱫᱟ ᱡᱮ ᱚᱠᱟ ᱞᱮᱠᱟ ᱱᱤᱛᱚᱜ ᱫᱚ ᱟᱵᱚ ᱞᱟᱹᱲᱦᱟᱹᱭ ᱫᱚᱨᱠᱟᱨ ᱟᱵᱚᱱ ᱠᱟᱱᱟ ᱱᱤᱛᱚᱜ ᱱᱤᱭᱟᱹ ᱚᱠᱛᱚ ᱨᱮᱼᱼ
ᱛᱚ ᱟᱹᱞᱤᱧ ᱞᱮᱠᱷᱟᱱ ᱱᱤᱭᱟᱹ ᱚᱠᱛᱚ ᱨᱮ ᱫᱚ ᱞᱟᱹᱲᱦᱟᱹᱭ ᱫᱚ ᱟᱹᱰᱤ ᱜᱮ ᱞᱟᱹᱠᱛᱤ ᱠᱟᱱᱟ ᱪᱟ ᱥᱮᱼᱼ ᱟᱹᱰᱤ ᱜᱟᱱ ᱧᱮᱞ ᱞᱮᱠᱷᱟᱱ ᱟᱹᱰᱤᱜᱟᱱ ᱜᱮ ᱟᱵᱚᱣᱟᱜ ᱱᱤᱛ ᱦᱚᱸ ᱟᱹᱰᱤᱜᱟᱱ ᱮᱴᱠᱮᱴᱚᱬᱮ ᱦᱩᱭᱩᱜ ᱠᱟᱱᱟ ᱟᱫᱚ ᱱᱤᱛ ᱦᱚᱸᱼᱼ ᱞᱟᱹᱭ ᱞᱮᱠᱷᱟᱱ ᱡᱮ ᱱᱚᱜᱼᱚᱭ ᱡᱟᱜᱟ ᱡᱩᱢᱤ ᱱᱤᱛ ᱦᱚᱸ ᱠᱚ ᱫᱚᱠᱷᱚᱞ ᱮᱫ ᱠᱟᱱ ᱜᱮᱭᱟ ᱟᱵᱚ ᱱᱚᱣᱟ ᱥᱟᱱᱛᱟᱞ ᱥᱚᱢᱟᱡᱽ ᱨᱮᱱᱟᱜ ᱡᱟᱜᱟ ᱡᱩᱢᱤ ᱛᱚ ᱱᱚᱣᱟ ᱡᱮᱢᱚᱱ ᱟᱞᱚ ᱦᱩᱭᱩᱜ ᱢᱟ ᱚᱱᱟ ᱞᱟᱹᱜᱤᱫ ᱛᱮ ᱟᱵᱚ ᱫᱚ ᱟᱹᱰᱤ ᱜᱟᱱ ᱜᱮᱼᱼ ᱮᱠᱫᱚᱢ ᱡᱳᱨ ᱛᱮ ᱥᱮ ᱡᱩᱢᱤᱫ ᱠᱟᱛᱮ ᱞᱟᱹᱲᱦᱟᱹᱭ ᱫᱚᱨᱠᱟᱨᱚᱜ ᱠᱟᱱᱟ ᱟᱹᱞᱤᱧ ᱞᱤᱧ ᱞᱟᱹᱭ ᱦᱚᱪᱚᱭᱟ
ᱮᱠᱫᱚᱢ ᱮᱠᱫᱚᱢ ᱡᱚᱛᱷᱟᱛ ᱠᱟᱛᱷᱟ ᱵᱮᱱ ᱢᱮᱱ ᱟᱠᱟᱫᱟ ᱜᱚᱢᱠᱮ ᱢᱮᱱ ᱠᱷᱟᱱ ᱡᱚᱛᱚ ᱧᱮᱞ ᱵᱤᱱ ᱡᱮ ᱱᱚᱣᱟ ᱠᱚᱼᱼ ᱱᱚᱣᱟ ᱠᱚ ᱡᱩᱢᱤᱫ ᱩᱱ ᱨᱮᱜᱮ ᱦᱩᱭᱩᱜᱼᱟ ᱡᱚᱠᱷᱚᱱ ᱢᱤᱫᱴᱮᱱ ᱡᱷᱚᱛᱚ ᱠᱷᱚᱱᱟᱜ ᱯᱳᱭᱞᱳ ᱨᱮ ᱟᱵᱚ ᱠᱤᱱᱛᱩ ᱥᱤᱠᱷᱱᱟᱹ ᱫᱚ ᱦᱩᱭᱩᱜ ᱛᱟᱵᱚᱱᱟ ᱥᱤᱠᱷᱱᱟᱹᱛ ᱡᱩᱫᱤ ᱥᱤᱠᱷᱱᱟᱹᱛ ᱡᱩᱫᱤ ᱵᱚᱱ ᱥᱤᱠᱷᱱᱟᱹᱛ ᱟᱠᱟᱱᱟ ᱢᱟ ᱞᱟᱭᱵᱤᱱ ᱜᱚᱢᱠᱮ ᱛᱮᱦᱮᱧ ᱡᱟᱦᱟᱸ ᱛᱤᱱ ᱢᱟᱨᱟᱝ ᱦᱚᱲ ᱜᱮᱼᱼ ᱛᱮᱦᱤᱧ ᱢᱚᱱᱮ ᱵᱤᱱ ᱟᱵᱤᱱ ᱢᱤᱫᱴᱮᱱ ᱠᱷᱟᱛᱟᱭ ᱟᱹᱜᱩᱣᱟᱫ ᱵᱤᱱᱟ ᱴᱟᱴᱠᱟ ᱫᱚ ᱵᱟᱭ ᱥᱤᱜᱱᱮᱪᱟᱨ ᱫᱟᱲᱮᱭ ᱟᱵᱮᱱᱟ ᱦᱮᱸ ᱥᱮ ᱵᱟᱝ ᱛᱮᱦᱮᱧ ᱛᱮᱦᱮᱧ ᱵᱷᱟᱨᱚᱛ ᱨᱮᱱᱟᱜ ᱡᱟᱦᱟᱸᱭ ᱠᱚᱱᱥᱴᱤᱴᱤᱭᱩᱥᱚᱱ ᱥᱚᱝᱵᱤᱫᱷᱟᱱ ᱢᱮᱱᱟᱜᱼᱟ ᱚᱱᱟ ᱵᱤᱱ ᱚᱱᱟ ᱵᱤᱱ ᱵᱟᱲᱟᱭ ᱫᱟᱲᱮᱭᱟᱼᱟ ᱛᱟᱦᱚᱞᱮ ᱡᱟᱦᱟᱸ ᱵᱚᱱ ᱨᱮᱡᱼᱼ ᱟᱥᱚᱜᱞᱤᱧ ᱢᱚᱱᱮᱭᱮ ᱫᱟᱞᱟᱹᱧ ᱥᱤᱠᱷᱱᱟᱛ ᱡᱩᱫᱤ ᱵᱚᱱ ᱥᱤᱠᱷᱱᱟᱹᱛᱚᱜᱼᱟ ᱦᱚᱭᱛᱚ ᱱᱤᱭᱳ ᱦᱤᱸᱥ ᱫᱚ ᱵᱟᱝ ᱵᱚᱱ ᱨᱮᱡ ᱦᱚᱪᱚ ᱞᱮᱠᱷᱟᱱ ᱞᱤᱧ ᱢᱚᱱᱮᱭ ᱮᱫᱟ ᱜᱚᱝᱠᱮ
ᱦᱮᱸ ᱜᱚᱝᱠᱮ ᱛᱚ ᱟᱞᱤᱧ ᱞᱤᱧ ᱪᱮᱫ ᱞᱟᱹᱭ ᱪᱮᱫᱟ ᱜᱚᱝᱠᱮ